ᱡᱚᱦᱟᱨᱜᱮ ᱦᱮᱸ ᱦᱮᱸ ᱜᱚᱝᱠᱮ ᱥᱟᱹᱜᱩᱱ ᱥᱮᱛᱟᱜ ᱜᱚᱝᱠᱮ ᱦᱮᱸ ᱜᱚᱝᱠᱮ ᱛᱟᱦᱚᱞᱮ ᱱᱚᱝᱠᱟ ᱪᱮᱫ ᱠᱚ ᱪᱤᱠᱟᱹᱭ ᱦᱩᱭᱩᱜ ᱠᱟᱱᱟ ᱱᱤᱛᱚᱜ ᱥᱮᱛᱟᱜ ᱨᱮ? ᱟᱪᱪᱷᱟ ᱟᱪᱪᱷᱟ ᱦᱮᱸ ᱜᱚᱝᱠᱮ ᱛᱟᱞᱮ ᱱᱚᱭ ᱵᱨᱟᱥ ᱠᱚ ᱦᱩᱭ ᱵᱟᱲᱟᱭᱱᱟ ᱫᱟᱹ ᱫᱟᱹᱛᱱᱤ ᱠᱚ ᱦᱩᱭᱱᱟ?
ᱦᱮᱸ
ᱦᱮᱸ ᱜᱚᱝᱠᱮ ᱵᱟᱝ ᱧᱚᱜ ᱠᱟᱱᱟ ᱜᱚᱝᱠᱮ ᱠᱟᱹᱡ ᱞᱟᱹᱭᱵᱤᱱ ᱚᱝᱠᱟ ᱡᱩᱨ ᱧᱚᱜ ᱛᱮ ᱾
ᱦᱮᱞᱳ
ᱦᱮᱸ ᱱᱤᱛᱚᱜ ᱟᱸᱡᱚᱢᱚᱜ ᱠᱟᱱᱟ ᱜᱚᱝᱠᱮ ᱞᱟᱹᱭᱵᱤᱱ ᱾
ᱤᱧᱟᱹᱜ ᱫᱚ ᱦᱩᱭ ᱵᱟᱲᱟᱭᱱᱟ ᱟᱢᱟᱜ ᱜᱮ ᱞᱟᱹᱭᱢᱮ ᱾
ᱦᱮᱸ ᱟᱞᱤᱧᱟᱜ ᱦᱚᱸ ᱦᱩᱭ ᱫᱚᱱᱟᱜ ᱦᱩᱭ ᱠᱟᱱᱟ ᱦᱮᱸ ᱟᱫᱚ ᱫᱟᱹᱛᱟᱱᱤ ᱠᱟᱛᱮᱜ ᱵᱟᱲᱮ ᱥᱮ ᱠᱩᱞᱦᱤ ᱥᱮᱫ ᱫᱩᱲᱩᱵ ᱦᱩᱭ ᱠᱟᱱᱟ ᱦᱮᱸ᱾
ᱟᱨ ᱪᱟᱥ-ᱵᱟᱥ ᱠᱚ ᱛᱚ ᱦᱩᱭ ᱵᱟᱲᱟᱭᱱᱟ ᱦᱩᱲᱩ ᱨᱚᱦᱚᱭ ᱦᱩᱲᱩ ᱨᱚᱦᱚᱭ? ᱦᱩᱭᱱᱟ ᱦᱩᱲᱩ ᱨᱚᱦᱚᱭ ᱠᱩ?
ᱟᱪᱪᱷᱟ ᱦᱩᱲᱩ ᱨᱚᱦᱚᱭ ᱠᱚᱫᱚᱱᱟᱜ ᱚᱱᱠᱟ ᱟᱨᱤ ᱦᱩᱭᱩᱜᱼᱟ ᱛᱚ
ᱦᱩᱸ ᱦᱚᱭ
ᱤᱭᱟᱹ ᱠᱟᱱᱟ ᱢᱟᱱᱮ ᱫᱟᱜ ᱠᱚᱦᱚᱸ ᱴᱷᱤᱠ ᱴᱷᱟᱠ ᱵᱟᱭ ᱫᱟᱜ ᱛᱚ ᱚᱱᱟ ᱠᱷᱟᱛᱤᱨ ᱰᱤᱠ ᱴᱟᱠ ᱦᱳᱭ ᱱᱟ ᱦᱮᱸ
ᱠᱷᱮᱣᱟ ᱟᱣᱟᱡ ᱪᱮᱜ ᱞᱮᱠᱟ ᱪᱟᱞᱟᱜ ᱛᱟᱞᱤᱧᱟ ᱟᱞᱤᱧᱟᱜ? ᱟᱣᱟᱡ ᱛᱷᱚᱲᱟ ᱦᱚᱭ ᱫᱷᱟᱨᱟᱭ ᱨᱟᱠᱟᱵ ᱠᱟᱱᱟ ᱥᱮ?
ᱟᱣᱟᱡ ᱴᱤ ᱞᱟᱦᱟ ᱫᱚ ᱠᱟᱹᱡ ᱚᱱᱠᱟ ᱵᱷᱟᱜᱤ ᱵᱟᱝ ᱧᱟᱢᱚᱜ ᱠᱟᱱ ᱛᱟᱦᱮᱸᱫ ᱱᱤᱛᱚᱜ ᱫᱚ ᱦᱟᱸᱜ ᱴᱷᱤᱠ ᱜᱮ ᱧᱟᱢᱚᱜ ᱠᱟᱱᱟ ᱥᱯᱚᱥᱴᱚ ᱜᱮ᱾
ᱦᱩᱸ
ᱦᱮᱸ ᱛᱟᱦᱞᱮ ᱜᱚᱝᱠᱮ ᱱᱚᱭ ᱦᱟᱜ ᱮᱸᱻ ᱦᱟᱵᱤᱱᱟᱜ ᱫᱚ ᱫᱟᱹ ᱫᱟᱹᱛᱱᱤ ᱵᱟᱲᱟ ᱠᱟᱛᱮ ᱪᱟ ᱠᱚᱵᱤᱱ ᱧᱩ ᱠᱮᱫᱟ ᱥᱮ ᱵᱟᱝ ᱱᱟᱥᱛᱟ ᱠᱚ ᱦᱩᱭᱱᱟ ᱥᱮ ᱵᱟᱝ?
ᱦᱳᱭ ᱦᱳᱭ ᱪᱟ ᱧᱩ ᱠᱚᱫᱚ ᱦᱩᱭ ᱵᱟᱲᱟᱭᱱᱟ ᱱᱤᱛᱚᱜ ᱫᱚ᱾ ᱛᱚᱭ ᱵᱟᱹᱭᱦᱟᱹᱲ ᱥᱮᱫ ᱜᱮ ᱦᱮᱡ ᱦᱩᱭ ᱠᱟᱱᱟ ᱦᱩᱲᱩ ᱠᱚ ᱧᱮᱞ ᱵᱟᱲᱟᱭ ᱦᱩᱭᱩᱜ ᱠᱟᱱᱟ ᱦᱩᱲᱩ ᱠᱚ ᱥᱟᱨ ᱠᱚ ᱮᱨ ᱦᱩᱭᱩᱜᱼᱟ ᱛᱚᱛᱚ ᱫᱚ ᱾
ᱟᱪᱪᱷᱟ ᱟᱪᱪᱷᱟ ᱦᱩᱲᱩ ᱠᱚᱫᱚᱱᱟᱜ ᱨᱚᱦᱚᱭ ᱯᱩᱨᱟᱹᱣ ᱠᱟᱫᱟ ᱯᱮ ᱜᱚᱝᱠᱮ?
ᱦᱮᱸ ᱟᱞᱮ ᱥᱮᱫ ᱫᱚ ᱡᱷᱚᱛᱚ ᱨᱮᱰᱤᱱᱟ ᱛᱟᱞᱮ ᱥᱟᱦᱟᱨ ᱠᱩ ᱮᱨ ᱵᱟᱲᱟᱭ ᱞᱟᱹᱜᱤᱫ ᱧᱮᱞ ᱵᱟᱲᱟ ᱦᱩᱭᱩᱜ ᱠᱟᱱᱟ ᱾ ᱫᱟᱜ ᱰᱩᱵᱩᱣ ᱠᱟᱫᱟ ᱛᱷᱚᱲᱟ ᱟᱫᱚ ᱚᱱᱟᱜᱤᱭ ᱧᱮᱞ ᱵᱟᱲᱟᱭ ᱦᱩᱭᱩᱜ ᱠᱟᱱᱟ ᱚᱠᱟ ᱥᱮᱜ ᱠᱷᱚᱡ ᱮᱨ ᱤᱭᱟᱹ ᱞᱮᱱᱠᱷᱟᱱᱡ ᱥᱟᱨ ᱮᱨ ᱠᱟᱛᱮ ᱟᱹᱣᱲᱤᱡᱼᱟ ᱪᱟᱞᱟᱜ ᱥᱟᱨ ᱚᱱᱟᱛᱮ᱾
ᱴᱷᱤᱠ ᱴᱷᱤᱠ ᱦᱮᱸ᱾
ᱟᱞᱮ ᱥᱮᱫ ᱫᱚ ᱱᱟᱣᱟ ᱱᱚᱝᱠᱟ ᱨᱚᱦᱚᱭ ᱠᱚᱫᱚ ᱱᱟᱜ ᱟᱹᱣᱨᱤᱡᱟᱜᱼᱟ ᱩᱱᱟᱹᱜ ᱫᱚ ᱦᱟᱸᱜ᱾ ᱢᱟᱱᱮ ᱠᱤᱪᱷᱩ ᱡᱚᱱᱚ ᱠᱚ ᱨᱚᱦᱚᱭ ᱠᱟᱫᱟ ᱟᱹᱰᱤ ᱜᱟᱱ ᱵᱟᱹᱫᱽ ᱜᱮ ᱦᱟᱜ ᱯᱷᱟᱸᱠᱟ ᱯᱩᱲᱭᱟᱹ ᱢᱮᱱᱟᱜᱼᱟ ᱦᱮᱸ᱾
ᱦᱩᱸ᱾
ᱛᱚ ᱟᱯᱮ ᱫᱚ ᱞᱟᱦᱟᱜ ᱠᱟᱱᱟ ᱯᱮ ᱦᱟᱸᱜ ᱱᱚᱭ ᱞᱟᱹᱭ ᱫᱟᱵᱤᱱ ᱨᱚᱦᱚᱭ ᱠᱚᱵᱤᱱ ᱯᱩᱨᱟᱹᱣ ᱜᱚᱫ ᱠᱮᱫ ᱫᱚ᱾ ᱟᱹᱞᱤᱧ ᱦᱚᱸᱟᱜ ᱢᱚᱱᱮ ᱟᱹᱞᱤᱧ ᱱᱚᱜ ᱚᱚᱭ ᱫᱟᱠᱟ ᱡᱚᱢᱵᱟᱲᱟ ᱠᱟᱛᱮᱜ ᱵᱷᱤᱛᱟᱹᱢᱟᱜ ᱪᱟᱞᱟᱜ ᱦᱩᱭᱩᱜᱼᱟ ᱱᱟᱦᱟᱜ᱾
ᱟᱞᱮᱫᱚ ᱟᱹᱰᱤ ᱞᱟᱦᱟ ᱠᱷᱚᱡ ᱜᱮᱞᱮ ᱪᱟᱥ ᱪᱟᱥᱵᱟᱥ ᱠᱚᱫᱚ ᱦᱩᱭᱩᱜᱼᱟ᱾
ᱟᱪᱪᱷᱟ ᱟᱪᱪᱷᱟ ᱜᱚᱝᱠᱮ ᱛᱟᱦᱚᱞᱮ ᱚᱱᱠᱟ ᱪᱮᱫ ᱦᱩ ᱠᱚᱯᱮ ᱪᱟᱥ ᱟᱠᱟᱫ ᱜᱮᱭᱟ ᱚᱱᱠᱟ ᱱᱤᱭᱟᱹ ᱫᱷᱟᱣ ᱫᱚ᱾
ᱦᱩᱸ ᱪᱟᱥ ᱫᱚ ᱦᱩᱭᱳ ᱠᱟᱱᱟ ᱢᱤᱫᱴᱮᱡ ᱥᱚᱨᱱᱟ ᱜᱮ ᱦᱩᱭᱩᱜᱼᱟ᱾
ᱦᱮᱸ ᱦᱮᱸ᱾
ᱥᱚᱨᱟᱱᱟ ᱟᱨ ᱡᱮᱭᱥᱮ ᱚᱱᱟ ᱤᱭᱟᱹ ᱵᱷᱟᱹᱫᱤᱢ ᱵᱟᱲᱟᱭ ᱜᱮ?
ᱦᱮᱸ ᱦᱮᱸ᱾
ᱵᱩᱫᱚᱭ ᱦᱮᱸ ᱚᱱᱟ ᱚᱱᱟ ᱵᱩᱫᱮ ᱥᱚᱨ ᱵᱟᱹᱫᱟᱹᱭ ᱥᱚᱨᱱᱟ ᱟᱨ ᱱᱤᱛ ᱫᱚ ᱵᱟᱹᱫᱟᱹᱭ ᱫᱚᱢ ᱧᱮᱞ ᱞᱮᱠᱷᱟᱱᱡ ᱫᱚ ᱱᱚᱜ ᱫᱚ ᱟᱞᱮ ᱥᱮᱫ ᱫᱚ ᱟᱹᱰᱤ ᱢᱚᱸᱡᱽ ᱜᱮ ᱦᱩᱭ ᱮᱱᱟ ᱱᱤᱛᱚᱜ ᱫᱚ ᱠᱷᱟᱹᱞᱤ ᱵᱫᱤ ᱫ ᱛᱮᱫᱚ ᱵᱷᱟᱹᱫᱟᱹᱭ ᱫᱚ ᱵᱟᱨ ᱯᱮ ᱫᱤᱱ ᱛᱮᱜᱤᱱ ᱛᱮᱫ ᱫᱚ ᱯᱚᱴᱮᱜᱼᱟ᱾
ᱦᱮᱸ ᱜᱚᱝᱠᱮ ᱵᱟᱹᱭᱦᱟᱹᱲ ᱠᱷᱚᱱᱟᱜ ᱞᱚᱜᱚᱱ ᱧᱚᱜ ᱜᱮ,
ᱦᱮᱸ ᱦᱮᱸ᱾ ᱫᱤᱵᱤᱠ ᱚᱱᱟ ᱫᱚ ᱜᱮᱫᱟ ᱟᱞᱮ ᱥᱮᱫ ᱫᱚ ᱚᱱᱟ ᱫᱚ ᱞᱟᱦᱟ ᱨᱮᱠᱚ ᱜᱮᱫᱟ ᱠᱚ
ᱟᱪᱪᱷᱟ ᱟᱪᱪᱷᱟ᱾
ᱦᱮᱸ
ᱦᱮᱸ ᱦᱮᱸ ᱛᱟᱦᱚᱞᱮ ᱜᱚᱝᱠᱮ ᱱᱟᱯᱟᱭ ᱜᱮ ᱪᱟᱥ ᱠᱚ ᱦᱩᱭᱩᱜ-ᱟ?
ᱦᱮᱸ ᱪᱟᱥ ᱠᱚᱫᱚ ᱱᱟᱯᱟᱭ ᱜᱮ ᱦᱩᱭᱱᱟ, ᱟᱫᱚ ᱠᱷᱟᱹᱞᱤ ᱠᱷᱟᱹᱞᱤ ᱱᱚᱛᱮ ᱫᱚ ᱤᱭᱟᱹ ᱡᱥᱮ ᱚᱱᱟ ᱚᱱᱟ, ᱟᱫᱚ ᱚᱱᱟ ᱴᱟᱠ ᱴᱩᱠ ᱚᱱᱟ ᱥᱟᱨᱮᱡ ᱵᱟᱲᱟ ᱟᱠᱟᱱᱟ ᱛᱷᱚᱲ ᱜᱟᱹᱪᱷᱤ ᱜᱟᱹᱮᱛ ᱠᱚ ᱟᱫᱚ ᱚᱱᱟ ᱠᱚᱜᱮ ᱥᱤᱭᱳᱜ ᱠᱚ ᱦᱩᱭᱩᱜᱼᱟ᱾ ᱟᱫᱚ ᱡᱚᱛᱚ ᱫᱚ ᱪᱟᱵᱟ ᱞᱮᱡᱟᱣ ᱟᱠᱟᱱᱟ ᱟᱫᱚ ᱞᱟᱹᱴᱩ ᱜᱮ ᱥᱟᱨᱮᱡ ᱵᱟᱲᱟᱟᱣ ᱠᱟᱱᱟ ᱜᱟᱹᱪᱷᱤ ᱜᱟᱮᱛ ᱠᱚ ᱚᱱᱟ ᱠᱚᱮ ᱦᱩᱭᱩᱜᱼᱟ᱾
ᱦᱮᱸ ᱛᱟᱦᱚᱞᱮ ᱜᱚᱝᱠᱮ ᱟᱯᱮ ᱥᱮᱫ ᱫᱚ ᱚᱱᱠᱟ ᱫᱟᱜ ᱡᱟᱹᱲᱤ ᱠᱚᱦᱚᱸ ᱱᱟᱯᱟᱭ ᱜᱮ ᱦᱩᱭᱩᱜ ᱠᱟᱱ ᱛᱟᱦᱮᱸᱫ?
ᱦᱮᱸ ᱦᱮᱸ ᱦᱚᱞᱟ ᱟᱹᱭᱩᱵ ᱫᱷᱤᱱᱟᱹᱢ ᱞᱟᱝ ᱠᱤ ᱫᱟᱜᱮᱫᱼᱟᱭ
ᱟᱪᱪᱷᱟ ᱟᱪᱪᱷᱟ᱾
ᱦᱚᱞᱟ ᱦᱚᱸ ᱟᱹᱰᱤ ᱦᱚᱞᱟ ᱦᱚᱸ ᱟᱹᱰᱤ ᱡᱚᱨ ᱛᱟᱞ ᱜᱮ ᱫᱟᱜ ᱠᱮᱫᱟ ᱦᱚᱞᱟ ᱦᱚᱸ᱾
ᱟᱪᱪᱷᱟ ᱟᱪᱪᱷᱟ ᱦᱮᱸ ᱦᱮᱸ᱾
ᱵᱟᱲᱟ ᱠᱟᱱᱟ ᱱᱚᱛᱮ ᱫᱚ ᱫᱟᱜ ᱦᱟᱹᱠᱩ ᱠᱚ ᱜᱚᱡ ᱵᱟᱲᱟᱭᱮᱫ ᱠᱚᱣᱟ ᱟᱞᱮ ᱥᱮᱫ ᱫᱚ ᱱᱚᱜᱼᱚᱭ ᱱᱤᱛᱚᱜ ᱜᱮ ᱛᱷᱚᱲᱟ ᱛᱷᱚᱲᱟ ᱜᱟᱱ ᱥᱤᱛᱩᱝ ᱫᱷᱟᱨᱟ ᱧᱚᱜ ᱠᱟᱫᱟ ᱟᱞᱮᱥᱮᱫ ᱫᱚ
ᱴᱷᱤᱠ ᱦᱮᱸ ᱟᱨᱞ ᱥᱮᱫ ᱫᱚ ᱦᱚᱞᱟ ᱫᱚ ᱦᱟᱸᱜ ᱵᱟᱭ ᱫᱟᱜ ᱠᱟᱫᱟ ᱚᱱᱠᱟ ᱫᱚ ᱨᱤᱢᱤᱞ ᱦᱟᱸᱜ ᱧᱮᱞ ᱞᱮᱱᱟ ᱢᱤᱫ ᱥᱟᱭᱤᱰ ᱨᱮ ᱦᱮᱸ ᱢᱚᱱᱮ ᱦᱩᱭᱱᱟ ᱟᱯᱮ ᱥᱟᱭᱤᱰ ᱜᱮ ᱫᱟᱜ ᱠᱮᱫᱟᱭ ᱦᱮᱸ ᱫ ᱨᱤᱢᱤᱞ ᱠᱚᱦᱟᱸᱜ ᱧᱮᱞ ᱵᱟᱲᱟ ᱜᱚᱫ ᱞᱮᱱᱟ ᱛᱚ ᱢᱚᱱᱮ ᱦᱩᱭᱩᱜ ᱫᱟᱜᱟᱭ ᱦᱥᱤ ᱟᱫᱚ ᱵᱟᱭ ᱫᱟᱜᱞᱮᱼᱟ ᱯᱟᱨᱚᱢ ᱜᱚᱫ ᱠᱟᱫᱟᱭ ᱨᱤᱢᱤᱞ ᱦᱮᱸ
ᱦᱩᱸ ᱟᱫᱚ ᱛᱚᱵᱮ ᱵᱚᱞᱛᱮᱜ ᱠᱷᱮᱞ ᱠᱚᱫᱚ ᱦᱩᱭᱩᱜ ᱠᱟᱱᱟ ᱥᱮ ᱵᱟᱝ ᱟᱯᱮᱥᱮᱫ ᱫᱚ
ᱚᱱᱠᱟ ᱵᱚᱞ ᱜᱟᱛᱮᱜ ᱫᱚᱜ ᱱᱤᱛᱚᱜ ᱫᱚ ᱦᱟᱜ ᱚᱱᱠᱟ ᱦᱩᱭ ᱵᱟᱲᱟᱜ ᱜᱮ ᱛᱟᱦᱮᱸᱫ ᱞᱟᱦᱟ ᱫᱚ ᱟᱫᱚ ᱱᱚᱝᱠᱟ ᱫᱚ ᱦᱟᱸᱜ ᱵᱚᱞ ᱠᱚᱫᱚ ᱵᱟᱝᱞᱮ ᱠᱷᱮᱞ ᱠᱟᱱᱟ ᱡᱮᱞᱮᱠᱟ ᱱᱚᱛᱮ ᱫᱚ ᱪᱟᱥ ᱠᱟᱹᱢᱤ ᱠᱚ ᱟᱞᱮ ᱱᱤᱛ ᱫᱚ ᱞᱟᱜᱟᱣ ᱧᱚᱜ ᱠᱟᱱᱛ ᱫᱚ ᱟᱫᱚ ᱦᱟᱜ ᱠᱟᱹᱡ ᱜᱤᱫᱽᱨᱟᱹ ᱠᱚᱦᱚᱸ ᱠᱚᱲᱟ ᱠᱚᱦᱚ ᱟᱛᱩ ᱨᱮᱱ ᱦᱚᱲ ᱠᱚ ᱢᱮᱱᱟᱜ ᱠᱚ ᱠᱟᱹᱢᱤ ᱠᱟᱱᱟ ᱠᱚ ᱛᱚ ᱦᱮᱸ ᱠᱚᱨᱮ ᱟᱫᱚ ᱞᱟᱸᱜᱟ ᱠᱟᱹᱡ ᱵᱩᱡᱷᱟᱹᱜ ᱟ ᱛᱚ ᱦᱚᱲᱢᱚ ᱠᱚ ᱠᱚᱨᱮ ᱟᱫᱚ ᱚᱱᱟᱛᱮ ᱵᱚᱞ ᱠᱷᱚᱱᱟᱜ ᱵᱟᱝᱠᱚ ᱠᱷᱮᱞᱮᱫᱟ
ᱦᱳᱭ ᱦᱳᱭ ᱦᱳᱭ
ᱠᱷᱮᱞᱟᱞᱮ ᱠᱷᱮᱞᱟ ᱠᱚᱱᱟᱜ ᱢᱚᱱᱮ ᱠᱤᱪᱷᱩ ᱚᱱᱠᱟ ᱦᱮᱸ ᱜᱚᱲᱟ ᱠᱚ ᱦᱮᱡ ᱡᱟᱨᱣᱟ ᱞᱮᱱᱠᱷᱟᱱ ᱦᱟᱱ ᱢᱟᱱ ᱠᱚ
ᱠᱟᱹᱢᱤ ᱫᱤᱥᱚᱢ ᱠᱚ ᱪᱟᱞᱟᱣ ᱵᱟᱲᱟᱜ ᱚᱱᱟ ᱟᱫᱚᱢ ᱠᱚᱫᱚ ᱥᱮ ᱪᱮᱫ
ᱦᱮᱸ ᱞᱟᱹᱭᱵᱤᱱ
ᱛᱷᱚᱲᱟ ᱠᱟᱹᱢᱤ ᱫᱤᱥᱚᱢ ᱠᱚ ᱪᱟᱞᱟᱣ ᱵᱟᱲᱟ ᱟᱠᱟᱱᱟ ᱥᱮ ᱪᱮᱫ ᱚᱱᱟ ᱤᱭᱟᱹᱛᱮ ᱴᱟᱺᱰᱤ ᱠᱚᱨᱮ ᱦᱚᱸ ᱯᱷᱟᱠᱟ ᱜᱮ ᱧᱮᱞᱚᱜ ᱠᱟᱱᱟ
ᱦᱮᱸ ᱱᱚᱜᱼᱚᱭ ᱱᱟ ᱵᱟᱹᱫ ᱠᱚᱨᱮ ᱫᱚ ᱠᱟᱹᱢᱤ ᱥᱮᱱᱚᱜ ᱠᱟᱱᱟ ᱛᱟᱞᱮ ᱚᱱᱛᱮ ᱫᱚ ᱠᱷᱟᱫᱤ ᱠᱟᱱᱟᱞᱮ ᱜᱚᱝᱠᱮ ᱦᱩᱲᱩ ᱨᱚᱦᱚᱭ ᱛᱟᱹᱟᱢᱟᱜ ᱠᱚ ᱦᱮᱸ ᱱᱚ ᱚᱱᱟ ᱠᱟᱹᱢᱤ ᱠᱚ ᱠᱟᱹᱢᱤ ᱠᱟᱱᱟ
ᱥᱟᱢᱟᱜ ᱠᱚ ᱦᱩᱭᱩᱜᱼᱟ ᱥᱮ ᱪᱮᱫ
ᱜᱚᱢᱠᱮ ᱞᱟᱹᱭ ᱵᱤᱱ
ᱯᱤᱰᱷᱟᱹ ᱥᱟᱢᱟᱜ ᱠᱚ ᱦᱩᱭᱩᱜ ᱠᱟᱱᱟ
ᱦᱮᱸ ᱜᱚᱝᱠᱮ ᱵᱤᱛᱟᱹ ᱢᱟᱜ ᱜᱚᱝᱠᱮ ᱚᱱᱮ ᱟᱲᱟᱮ ᱥᱟᱭᱤᱴ ᱥᱟᱭᱤᱴ ᱛᱮ ᱡᱟᱦᱟᱸ ᱠᱚ ᱢᱟᱜᱟ ᱦᱮᱸ ᱵᱤᱛᱟᱹᱢᱟᱜ ᱠᱚ ᱢᱮᱛᱟᱜ ᱠᱟᱱᱟ ᱚᱱᱟ ᱫᱚ
ᱦᱮᱸ ᱚᱱᱟ ᱥᱟᱨ ᱥᱟᱨ ᱛᱮᱜᱮ ᱠᱚ ᱪᱟᱥᱟ ᱤᱭᱟᱹᱠᱚ ᱡᱟᱢᱟᱠᱚ ᱟᱨ ᱜᱟᱹᱪᱷᱤ ᱠᱚ ᱵᱮᱵᱚᱦᱟᱨ ᱦᱩᱭᱩᱜᱼᱟ ᱛᱚ ᱟᱨ ᱜᱟᱹᱪᱷᱤ ᱠᱚ ᱜᱮᱢᱮᱨᱠᱩ ᱦᱩᱭᱩᱜᱼᱟ
ᱦᱮᱸ ᱦᱮᱸ ᱴᱷᱤᱠ ᱴᱷᱤᱠ
ᱟᱨ ᱟᱯᱮ ᱥᱮᱫ ᱫᱚ ᱜᱟᱹᱭ ᱰᱟᱝᱜᱨᱟ ᱠᱚ ᱢᱮᱱᱟᱜ ᱠᱚᱣᱟ ᱥᱮ ᱵᱟᱹᱱᱩᱜ ᱠᱚᱣᱟ
ᱡᱳᱨ ᱧᱚᱜ ᱞᱟᱹᱭ ᱵᱤᱱ
ᱜᱟᱹᱭ ᱰᱟᱝᱜᱨᱟ ᱠᱚ ᱢᱮᱱᱟᱜ ᱠᱟᱫ ᱥᱮ ᱵᱟᱹᱱᱩᱜ ᱠᱚᱣᱟ ᱟᱯᱮ ᱥᱮᱫ ᱫᱚ
ᱦᱮᱸ ᱢᱮᱱᱟᱜ ᱠᱚᱜᱮᱭᱟ ᱜᱟᱹᱭ ᱰᱟᱝᱜᱨᱟ ᱠᱚᱦᱚᱸ ᱦᱮᱸ ᱟᱫᱚ ᱦᱟᱸᱜ ᱩᱱᱟᱹᱜ ᱡᱟᱹᱛᱤ ᱞᱟᱹᱭ ᱵᱤᱱ
ᱟᱯᱮ ᱥᱮᱫ ᱧᱮᱞ ᱞᱮᱠᱷᱟᱱᱡ ᱫᱚ ᱡᱚᱛᱚ ᱞᱮᱠᱟ ᱢᱮᱱᱟᱜ ᱠᱚᱣᱟ ᱥᱮ ᱜᱟᱹᱭ ᱰᱟᱝᱜᱨᱟ ᱦᱮᱱᱟᱜ ᱠᱚᱣᱟ ᱢᱮᱨᱚᱢ ᱵᱷᱤᱰᱤ ᱟᱨ ᱦᱩᱭᱩᱜ ᱠᱟᱱᱟ ᱠᱟᱲᱟ ᱠᱟᱲᱟ ᱠᱚ ᱢᱮᱱᱟᱜ ᱠᱚ ᱠᱚᱣᱟ ᱟᱭᱢᱟ ᱨᱚᱠᱚᱢ ᱢᱮᱱᱟᱜ ᱠᱚᱣᱟ ᱡᱟᱱᱚ ᱡᱚᱛᱚ ᱞᱮᱠᱟ ᱡᱟᱱᱣᱟᱨ ᱢᱮᱱᱟᱜ ᱠᱚᱣᱟ ᱥᱮᱫ ᱫᱚ
ᱴᱷᱤᱠ ᱴᱷᱤᱠ ᱴᱷᱤᱠ ᱛᱚ ᱟᱞᱮᱥᱮᱫ ᱫᱚ ᱩᱱᱟᱹᱜ ᱵᱟᱹᱲᱛᱤ ᱦᱟᱜ ᱵᱟᱱᱩᱜ ᱠᱚᱣᱟ ᱢᱮᱱᱟᱜ ᱫᱚ ᱢᱮᱱᱟᱜ ᱠᱚᱣᱟ ᱩ ᱟᱰᱤ ᱵᱟᱲᱛᱤ ᱠᱚ ᱛᱟᱦᱮ ᱠᱟᱱᱟ ᱞᱟᱹᱭ ᱟᱠᱚ ᱟᱫᱚ ᱚᱱᱟ ᱠᱚᱢ ᱧᱚᱜ ᱢᱮᱱᱟᱜ ᱠᱚᱣᱟ ᱦᱩᱸ
ᱦᱳᱭ ᱫᱷᱟᱨᱟ ᱪᱟᱞᱟᱜ ᱠᱟᱱ ᱛᱟᱞᱤᱧᱟ ᱥᱮ ᱟᱹᱞᱤᱧᱟᱜ ᱟᱣᱟᱡ
ᱵᱟᱝᱟ ᱴᱷᱤᱠ ᱜᱮ ᱟᱡᱚᱢᱚᱜ ᱠᱟᱱᱟ
ᱟᱪᱪᱷᱟ ᱴᱷᱤᱠ ᱮᱱᱛᱮ ᱵᱟᱹᱭᱦᱟᱹᱲ ᱥᱮᱡ ᱦᱩᱭ ᱟᱠᱟᱱᱟ ᱛᱟᱦᱚᱞᱮ ᱟᱫᱚ ᱚᱱᱟ ᱤᱭᱟᱹᱛᱮ
ᱟᱪᱪᱷᱟ ᱪᱷᱟ ᱱᱟᱯᱟᱭ ᱜᱮᱼᱟ ᱜᱚᱝᱠᱮ ᱱᱚᱜᱼᱚᱭ ᱱᱟᱜ ᱦᱩᱲᱩ ᱵᱟᱫ ᱛᱮ ᱪᱮᱫ ᱤᱭᱟᱹ ᱠᱚ ᱪᱟᱥ ᱟᱠᱟᱫᱼᱟ ᱚᱱᱮ ᱡᱟᱦᱟᱸ ᱡᱚᱢ ᱥᱚᱵᱡᱤ ᱠᱚ ᱦᱮᱸ ᱚᱱᱟ ᱟᱛᱩ ᱟᱱᱟᱡᱽ ᱠᱚ ᱪᱮᱫ ᱠᱚᱵᱤᱱ ᱪᱟᱥ ᱟᱠᱟᱫᱟ
ᱚ ᱚᱱᱟ ᱤᱭᱟᱹ ᱠᱚ ᱪᱟᱥ ᱫᱚ ᱦᱩᱭ ᱟᱠᱟᱱᱟ ᱢᱤᱫᱥᱮᱥᱮ ᱪᱮᱫ ᱚᱱᱟ ᱚᱱᱟ ᱨᱮᱱᱟᱜ ᱤᱭᱟᱹ ᱦᱩᱭ ᱠᱟᱱᱟ ᱪᱮᱫ ᱢᱮ ᱥᱟᱹᱨᱩ
ᱟᱪᱪᱷᱟ ᱟᱪᱪᱷᱟ ᱦᱮᱸ
ᱥᱟᱹᱨᱩ ᱪᱟᱥ ᱦᱩᱭᱠᱟᱱᱟ ᱡᱚᱸᱰᱨᱟ ᱟᱨ ᱦᱩᱲᱩ ᱜᱮ ᱪᱟᱥ ᱦᱩᱭᱠᱟᱱᱟ
ᱟᱪᱪᱷᱟ ᱟᱪᱪᱷᱟ ᱦᱮᱸ ᱱᱚᱜᱼᱚᱭ ᱱᱟᱜ ᱟᱞᱮ ᱦᱚᱸ ᱪᱟᱥ ᱫᱚ ᱪᱟᱥ ᱜᱚᱫ ᱠᱟᱜᱟᱞᱮ ᱡᱚᱸᱰᱨᱟ ᱞᱮ ᱪᱟᱥ ᱜᱚᱫ ᱠᱟᱫᱟ ᱡᱚᱸᱰᱨᱟ ᱱᱟᱦᱟᱜ ᱟᱨ ᱥᱟᱹᱨᱩ ᱦᱮᱸ ᱞᱟᱹᱭ ᱵᱮᱱ
ᱠᱟᱹᱴᱤᱡ ᱢᱟᱹᱴᱤᱡᱟᱜ ᱪᱟᱥ ᱢᱟ ᱢᱮᱱᱟᱜ ᱜᱮᱭᱟ ᱪᱮᱫᱟᱜ ᱡᱷᱤᱸᱜᱟᱹ ᱠᱚ ᱢᱮᱱᱟᱜ ᱜᱮᱭᱟ ᱚᱱᱟ ᱠᱚ ᱢᱟ ᱢᱮᱱᱟᱜ ᱜᱮ ᱵᱟᱲᱜᱮ ᱠᱚᱨᱮᱞᱮ ᱪᱟᱥ ᱵᱟᱲᱟ ᱠᱟᱫᱟ ᱚᱱᱟ ᱠᱚᱫᱚ
ᱦᱮᱸ ᱚᱱᱟ ᱠᱚᱢᱟ ᱢᱮᱱᱟᱜ ᱜᱮᱭᱟ ᱛᱟᱵᱚᱱᱟ ᱱᱚᱜᱚᱭ ᱡᱟᱦᱟᱸ ᱢᱟᱨᱟᱝ ᱧᱚᱜ ᱠᱟᱡ ᱪᱚᱜ ᱦᱩᱭ ᱟᱠᱟᱱᱟ ᱠᱟᱹᱡ ᱡᱮᱢᱚᱱ ᱡᱚᱱᱰᱨᱟ ᱦᱟᱸᱜ ᱪᱟᱥ ᱦᱩᱭ ᱟᱠᱟᱱᱟ ᱜᱟᱞᱢᱟᱨᱟᱣ ᱧᱚᱜ ᱢᱟᱱᱮ ᱫᱚᱥ ᱠᱟᱴᱷᱟ ᱜᱟᱱ ᱪᱟᱥ ᱦᱩᱭ ᱟᱠᱟᱱᱟ ᱦᱮᱸ ᱟᱨ ᱱᱚᱜᱼᱚᱭ ᱱᱟᱦᱟᱜ ᱦᱮᱸ ᱱᱚᱜᱚᱭ ᱡᱚᱱᱴᱨᱟ ᱵᱮᱱ ᱞᱟᱹᱭ ᱠᱮᱫ ᱛᱟᱯᱚᱨᱮ ᱱᱚᱜᱼᱚᱭ ᱥᱟᱨᱩ ᱦᱚᱸ ᱱᱚᱝᱠᱟ ᱜᱮ ᱪᱟᱥ ᱦᱩᱭ ᱠᱟᱱᱟ ᱦᱮᱸ ᱯᱟᱸᱪ ᱪᱚ ᱠᱟᱴᱟ ᱦᱮᱸ ᱟᱫᱚ ᱱᱚᱜᱼᱚᱭ ᱡᱮᱢᱚᱱ ᱡᱩᱫᱤ ᱟᱵᱤᱱ ᱚᱱᱟ ᱠᱚ ᱪᱟᱥ ᱦᱩᱭ ᱟᱠᱟᱱᱟ ᱱᱟᱯᱟᱭ ᱜᱮ ᱛᱚ ᱱᱚᱜᱼᱚᱭ ᱱᱟᱦᱟᱜ ᱟᱨᱦᱚᱸ ᱤᱭᱩ ᱪᱟᱥ ᱦᱩᱭᱩᱜ ᱠᱟᱱᱟ ᱱᱚᱜᱼᱚᱭ ᱡᱮᱢᱚᱱ ᱵᱟᱲᱜᱮ ᱨᱮ ᱢᱮᱱᱟᱜ ᱟᱠᱟᱫᱟ ᱡᱮᱢᱚᱱ ᱡᱚᱢ ᱢᱚᱛᱚ ᱞᱟᱹᱜᱤᱫ ᱜᱮ ᱟᱫᱚ ᱦᱟᱸᱜ ᱚᱱᱟ ᱢᱟᱨᱟᱝ ᱫᱚ ᱦᱟᱸᱜ ᱵᱟᱝ ᱪᱟᱥ ᱟᱠᱟᱱᱟ ᱦᱩᱰᱤᱧ ᱜᱮ ᱡᱮᱞᱮᱠᱟ ᱱᱚᱜᱼᱚᱭ ᱠᱩᱸᱫᱽᱨᱤ ᱡᱷᱟᱹᱞᱤ ᱦᱩᱭ ᱟᱠᱟᱱᱟ ᱦᱮᱸ ᱟᱨ ᱱᱚᱜᱚᱭ ᱱᱟᱱᱟᱜ ᱠᱚᱸᱰᱟ ᱠᱚ ᱦᱮᱸ ᱱᱚᱣᱟ ᱠᱚ ᱱᱟᱲᱤ ᱪᱚ ᱦᱩᱭ ᱟᱠᱟᱱᱟ ᱟᱨ ᱦᱚᱸᱜᱼᱚᱭ ᱱᱟ ᱵᱮᱜᱟᱨ ᱫᱟᱨᱮ ᱠᱚ ᱨᱚᱦᱚᱭ ᱦᱩᱭᱩᱜ ᱠᱟᱱᱟ ᱢᱚᱬᱮ ᱛᱩᱨᱩᱭ ᱜᱚᱴᱟᱝ ᱫᱚᱥᱴᱤ ᱜᱟᱱ ᱱᱚᱝᱠᱟ
ᱟᱨ ᱥᱮᱫ ᱫᱚ ᱟᱭᱢᱟ ᱨᱚᱠᱚᱢ ᱪᱟᱥ ᱦᱩᱭᱩᱜᱼᱟ ᱡᱮᱭᱮ ᱦᱩᱭᱩᱜᱼᱟ ᱢᱤᱫᱴᱮᱡ ᱛᱩᱲᱤ ᱠᱚ ᱪᱟᱥᱟ ᱥᱤᱡᱤᱱ ᱨᱮ
ᱻ
ᱛᱩᱲᱤ ᱜᱩᱦᱩᱢ ᱛᱩᱲᱤ ᱜᱩᱦᱩᱢ ᱵᱷᱩᱴᱠᱚ ᱢᱤᱥᱨᱤ ᱦᱩᱭᱩᱜᱼᱟ
ᱴᱷᱤᱠ ᱴᱷᱤᱠ
ᱴᱤᱥᱤ ᱠᱚ ᱦᱩᱭᱩᱜᱼᱟ ᱟᱭᱢᱟ ᱨᱚᱠᱚᱢᱟᱜ ᱦᱩᱭᱩᱜᱼᱟ ᱟᱵᱟᱨ ᱥᱤᱡᱤᱱ ᱨᱮᱢ ᱧᱮᱞ ᱞᱮᱠᱷᱟᱱ ᱚᱱᱟ ᱤᱭᱟ. ᱩᱛᱩ ᱛᱮᱭᱟᱜ ᱥᱚᱵᱽᱡᱤᱭᱟᱜ ᱧᱮᱞ ᱞᱮᱠᱟᱱ ᱚᱱᱟ ᱠᱚᱦᱚᱸ ᱦᱩᱭᱩᱜᱼᱟ ᱥᱤᱡᱤᱱ ᱨᱮ ᱦᱩᱭᱩᱜᱼᱟ ᱯᱟᱹᱴᱟᱹᱞ ᱠᱚ ᱪᱟᱥᱟ ᱟᱞᱮ ᱥᱮᱫ ᱫᱚ᱾ ᱯᱟᱹᱴᱟᱹᱞ ᱦᱚᱸ ᱦᱩᱭᱩᱜᱼᱟ ᱡᱷᱤᱸᱜᱟᱹ ᱦᱚᱸ᱾ ᱵᱷᱤᱰᱤ ᱦᱚᱸ ᱴᱟᱢᱟᱴᱳᱞ ᱟᱹᱞᱩ ᱵᱮᱸᱜᱟᱲ ᱠᱚᱸᱰᱷᱟ ᱦᱩᱭᱩᱜᱼᱟ᱾ ᱚᱱᱟ ᱠᱚ ᱦᱩᱭᱩᱜᱼᱟ ᱥᱤᱡᱤᱱ ᱥᱤᱡᱤᱱ ᱨᱮ᱾
ᱴᱷᱤᱠ᱾ ᱦᱮᱸ ᱢᱟᱱᱮ ᱟᱞᱮᱥᱮᱫ ᱦᱚᱸ ᱚᱱᱠᱟ ᱦᱩᱭᱩᱜ ᱜᱮᱭᱟ ᱪᱟᱥ ᱠᱚᱫᱚ ᱡᱮᱞᱮᱠᱟ ᱵᱵᱤᱱ ᱱᱚᱜᱼᱚᱭ ᱦᱟᱜ ᱦᱩᱲᱩ ᱠᱚ ᱨᱚᱦᱚᱭ ᱠᱟᱱᱟ ᱛᱚ ᱦᱩᱲᱩ ᱠᱚ ᱨᱟᱠᱟᱵ ᱡᱚᱣᱟᱜ ᱞᱮᱠᱟᱱᱟᱜ ᱱᱚᱜᱼᱚᱭ ᱵᱟᱫᱟᱢ ᱠᱚ ᱨᱚᱦᱚᱭᱟ ᱦᱮᱸ ᱵᱟᱫᱟᱢ ᱨᱚᱦᱚᱭ ᱛᱟᱯᱚᱨᱮ ᱱᱚᱜᱼᱚᱭ ᱟᱨ ᱱᱚᱜᱼᱚᱭ ᱥᱚᱵᱽᱡᱤ ᱠᱚᱫᱚ ᱠᱚ ᱪᱟᱥᱮᱫ ᱜᱮᱭᱟ ᱡᱟᱦᱟᱸᱭ ᱠᱚᱣᱟᱜ ᱥᱟᱢᱢᱟᱨᱥᱤᱵᱚᱞ ᱠᱚ ᱢᱮᱱᱟᱜ ᱛᱟᱠᱚᱣᱟ ᱫᱟᱜ ᱨᱮᱱᱟᱜ ᱱᱚᱝᱠᱟ ᱚᱵᱷᱟᱵᱽ ᱪᱤᱱᱛᱟᱹ ᱵᱟᱹᱱᱩᱜ ᱟᱱᱟ ᱛᱳ ᱩᱱᱠᱩ ᱠᱚᱫᱚ ᱱᱚᱣᱟ ᱯᱚᱨᱚᱭ ᱮᱫᱟ ᱠᱚ ᱵᱮᱸᱜᱟᱲ, ᱴᱟᱢᱟᱴᱳᱨ, ᱟᱞᱩ ᱦᱮᱸ ᱛᱟᱯᱚᱨᱮ ᱱᱚᱜᱼᱚᱭ ᱵᱷᱩᱸᱰᱤ ᱦᱮᱸ ᱚᱱᱟ ᱠᱚ ᱵᱤᱞᱟᱹᱛᱤ ᱠᱚ ᱚᱱᱟ ᱠᱚ ᱪᱟᱥ ᱮᱫᱟ ᱦᱮᱸ ᱚᱱᱟ ᱠᱚ ᱱᱟᱯᱟᱭ ᱜᱮ ᱪᱟᱥ ᱦᱩᱭᱩᱜ ᱠᱟᱱᱟ ᱟᱨ ᱟᱠᱷᱨᱤᱧ ᱦᱚᱸᱠᱚ ᱟᱠᱷᱨᱤᱧ ᱮᱫᱟ ᱚᱱᱮ ᱚᱱᱠᱟ ᱢᱟᱨᱟᱝ ᱠᱚ ᱪᱟᱥ ᱮᱫᱟ ᱛᱚ ᱟᱞᱮ ᱫᱚ ᱚᱱᱠᱟ ᱥᱚᱵᱽᱡᱤ ᱠᱚᱫᱚ ᱢᱟᱨᱟᱝ ᱫᱚ ᱵᱟᱝᱞᱮ ᱪᱟᱥ ᱟᱠᱟᱫᱟ᱾ ᱦᱮᱸ ᱚᱲᱟᱜ ᱢᱚᱛᱚ ᱡᱚᱢ ᱞᱟᱹᱜᱤᱫ ᱜᱮ ᱪᱟᱥ ᱵᱟᱲᱟ ᱦᱩᱭᱩᱜ ᱠᱟᱱᱟ᱾
ᱛᱮᱻᱮᱻᱮ ᱦᱟᱹᱠᱩ ᱠᱚ ᱠᱟᱴᱠᱚᱢ ᱠᱚ ᱟᱹᱰᱤ ᱡᱳᱨ ᱠᱚ ᱧᱟᱢᱚᱜᱼᱟ ᱟᱞᱮ ᱥᱮᱫ ᱫᱚ ᱥᱮ ᱟᱹᱵᱤᱱ ᱱᱩᱠᱩ ᱤᱭᱟᱹ ᱜᱚᱝᱜᱷᱟ᱾ ᱦᱩᱭᱱᱟ ᱦᱟᱹᱠᱩ ᱠᱚ ᱦᱩᱭᱱᱟ ᱠᱟᱴᱠᱚᱢ ᱨᱚᱠᱚᱡ ᱟᱹᱰᱤ ᱡᱳᱨ ᱠᱚ ᱧᱟᱢᱼᱟ ᱟᱞᱮᱥᱮᱫ ᱫᱚ ᱟᱞᱮᱥᱮᱫ ᱫᱚ ᱟᱹᱰᱤ ᱡᱳᱨ ᱠᱚ ᱧᱟᱢᱚᱜᱼᱟ ᱟᱨ ᱠᱟᱹᱴᱤᱡ ᱚᱠᱚᱭ ᱢᱮᱥᱮ ᱚᱠᱚᱭ ᱩᱱᱠᱩ ᱤᱭᱟᱹᱢ ᱧᱮᱞ ᱠᱚᱣᱟ ᱠᱚ ᱢᱮᱛᱟᱣᱟ ᱠᱚᱣᱟ ᱪᱤᱞᱤ ᱩᱱᱠᱩ ᱰᱟᱹᱲᱠᱟᱹ ᱦᱟᱹᱠᱩ ᱧᱮᱞ ᱠᱚᱣᱟ ᱵᱩᱢᱵᱩᱡ᱾ ᱜᱟᱞᱟᱭ ᱦᱟᱹᱠᱩ ᱯᱩᱴᱷᱤ ᱦᱟᱹᱠᱩᱢ ᱧᱮᱞ ᱠᱚᱣᱟ ᱪᱚᱰᱜᱚᱡ ᱜᱟᱹᱲᱟᱹᱭ᱾ ᱞᱟᱹᱴᱩ ᱦᱟᱹᱠᱩ ᱱᱟᱜᱷ ᱠᱚᱣᱟ ᱟᱹᱥᱩᱞ ᱦᱟᱹᱠᱩ ᱠᱚ ᱟᱨ ᱵᱳᱣᱟᱲ ᱠᱚ ᱨᱟᱠᱟᱵᱼᱟ ᱟᱞᱮ ᱵᱟᱹᱭᱦᱟᱹᱲᱤ ᱠᱚᱨᱮ ᱠᱚ ᱨᱟᱠᱟᱵ ᱟᱠᱚ ᱟᱫᱚ ᱩᱱᱠᱩ ᱫᱚᱠᱚ ᱫᱟᱞ ᱜᱚᱡ ᱠᱚᱣᱟ ᱵᱚᱣᱟᱲ ᱫᱚ
ᱦᱮᱸ ᱦᱮᱸ ᱴᱷᱤᱠ ᱴᱷᱤᱠ᱾ ᱦᱮᱸ ᱱᱚᱜᱼᱚᱭ ᱱᱟᱜ ᱟᱞᱮᱥᱮᱫ ᱨᱮᱦᱚᱸ ᱚᱱᱠᱟ ᱦᱟᱹᱠᱩ ᱫᱚᱠᱚ ᱧᱟᱢᱚᱜ ᱠᱟᱱ ᱜᱮᱭᱟ ᱛᱚ ᱩᱱᱟᱹᱜ ᱰᱷᱮᱨ ᱫᱚ ᱱᱟᱜᱷ ᱵᱟᱝ ᱠᱚ ᱧᱟᱢᱚᱜ ᱠᱟᱱᱟ ᱡᱟᱦᱟᱸ ᱠᱚᱢ ᱞᱟᱹᱭ ᱠᱮᱫᱟ ᱱᱩᱠᱩ ᱱᱟᱜᱷ ᱦᱮᱸ ᱩᱱᱠᱩ ᱮᱸ ᱡᱤ ᱵᱳᱣᱟᱲ ᱦᱟᱹᱠᱩ ᱪᱤᱞᱤ ᱵᱮᱱ ᱞᱟᱹᱭ ᱠᱮᱫ ᱠᱚᱣᱟ ᱩᱱᱠᱩ ᱫᱚ ᱦᱟᱸᱜ ᱚᱱᱠᱟ ᱧᱟᱢ ᱫᱚᱠᱚ ᱧᱟᱢᱚᱜ ᱜᱮᱭᱟ, ᱡᱚᱠᱷᱚᱱ ᱫᱚᱢᱮ ᱵᱟᱫᱽ ᱜᱮᱭᱟ ᱩᱱ ᱡᱚᱠᱷᱚᱱ ᱠᱚ ᱧᱟᱢᱚᱜᱼᱟ᱾
ᱦᱳᱭ ᱦᱳᱭ
ᱮᱢᱱᱤ ᱫᱚ ᱱᱚᱝᱠᱟ ᱵᱟᱝ ᱠᱚ ᱧᱟᱢᱚᱜ ᱠᱟᱱᱟ ᱱᱚᱝᱠᱟ ᱫᱚ ᱮᱢᱱᱤ ᱩᱱᱠᱩ ᱞᱮᱸᱡᱽᱨᱟ ᱠᱚᱜᱮ ᱦᱮᱸ ᱯᱩᱴᱤ ᱰᱟᱹᱴᱠᱟᱹ ᱜᱟᱹᱲᱟᱹᱭ ᱩᱱᱠᱩ ᱱᱩᱠᱩ ᱜᱮ ᱦᱩᱭ ᱠᱚ ᱧᱟᱢᱚᱜ ᱠᱟᱱᱟ ᱱᱟᱜᱷ
ᱟᱞᱮ ᱥᱮᱫ ᱫᱚ ᱢᱮᱛᱟ ᱠᱚᱣᱟ ᱩᱱᱠᱩ ᱵᱳᱣᱟᱲ ᱫᱚ ᱟᱹᱰᱤ ᱡᱳᱨᱥᱳᱨ ᱠᱚ ᱧᱟᱢᱚᱜᱼᱟ ᱟᱞᱮ ᱥᱮᱫ ᱫᱚ ᱟᱹᱰᱤ ᱡᱳᱨ ᱜᱮ᱾ ᱰᱩᱵᱟᱹ ᱠᱮᱫᱟᱢ ᱟᱢ ᱫᱚ ᱵᱟᱹᱭᱦᱟᱹᱲ ᱥᱮᱫ ᱪᱟᱞᱟᱜ ᱢᱮ ᱴᱷᱮᱸᱜᱟ ᱤᱫᱤ ᱠᱟᱛᱮ ᱫᱟᱞ ᱜᱚᱡᱮ ᱢᱮ ᱟᱨ ᱟᱹᱜᱩᱭᱮᱢ‌᱾ᱟᱞᱮᱥᱮᱫ ᱫᱚ ᱟᱹᱰᱤ ᱡᱳᱨ ᱠᱚ ᱧᱟᱢᱚᱜ-ᱟ᱾ ᱤᱭᱟᱹ ᱵᱳᱣᱟᱲ ᱫᱚ᱾
ᱟᱪᱪᱷᱟ ᱟᱪᱪᱷᱟ ᱦᱮᱸ
ᱦᱮᱸ ᱦᱮᱸ ᱟᱞᱮ ᱥᱮᱫ ᱫᱚ ᱯᱩᱨᱟᱹ ᱚᱱᱟ ᱫᱟᱨᱮ ᱱᱟᱹᱲᱤ ᱠᱚ ᱯᱩᱨᱟᱹ ᱢᱚᱸᱡᱽ ᱜᱮ ᱟᱹᱭᱠᱟᱹᱜᱼᱟ᱾ ᱱᱟᱱᱟ ᱦᱩᱱᱟᱹᱨ ᱪᱮᱬᱮ ᱪᱮᱬᱮ ᱠᱚ ᱢᱮᱱᱟᱜ ᱠᱚᱣᱟ ᱱᱟᱱᱟ ᱦᱩᱱᱟᱹᱨ ᱢᱮᱱᱟᱜ ᱠᱚᱣᱟ ᱪᱮᱬᱮ ᱠᱚ᱾
ᱟᱪᱪᱷᱟ ᱟᱨ ᱠᱚᱝᱠᱮ ᱟᱯᱮ ᱫᱚ ᱵᱤᱨ ᱫᱤᱥᱚᱢ ᱥᱮ ᱱᱚᱝᱠᱟ ᱵᱟᱹᱫ ᱫᱤᱥᱚᱢ?
ᱦᱮᱸ ᱡᱮᱥᱮ ᱚᱱᱟ ᱵᱩᱨᱩ ᱫᱤᱥᱚᱢ ᱠᱟᱱᱟᱞᱮ᱾
ᱟᱪᱪᱷᱟ ᱟᱪᱪᱷᱟ᱾
ᱵᱩᱨᱩ ᱫᱤᱥᱚᱢ᱾
ᱴᱷᱤᱠ ᱴᱷᱤᱠ᱾
ᱛᱮ ᱦᱟᱹᱠᱩ ᱪᱮᱬᱮ ᱠᱚᱢ ᱧᱮᱞ ᱠᱷᱟᱡ ᱫᱚ ᱢᱟᱨᱟᱜ ᱪᱮᱬᱮ ᱧᱮᱞᱮᱭᱟ᱾ ᱢᱤᱨᱩ ᱪᱮᱬᱮᱢ ᱧᱮᱞᱮᱭᱟ ᱟᱭᱢᱟ ᱨᱚᱠᱚᱢ ᱟᱜ ᱦᱮᱱᱟᱜ ᱠᱚᱣᱟ ᱠᱟᱹᱴᱤᱡ ᱪᱮᱬᱮ ᱞᱮᱫᱚ ᱠᱚᱢ ᱧᱮᱞ ᱠᱚᱣᱟ ᱜᱟᱣᱲᱟ ᱠᱚ ᱜᱷᱟᱣᱲᱟ ᱠᱚ ᱛᱟᱦᱮᱱᱟ ᱱᱚᱛᱮ ᱫᱚ ᱥᱟᱛᱮ ᱞᱟᱛᱟᱨ ᱨᱮᱠᱚ ᱛᱟᱦᱮᱱᱟ, ᱵᱩᱥᱩᱵ ᱠᱚᱨᱮ ᱠᱚ ᱛᱩᱠᱟᱹᱭᱟᱠᱚ ᱟᱭᱢᱟ ᱠᱟᱛᱮ ᱠᱚ ᱵᱤᱞᱤᱭᱟᱠᱚ ᱩᱱᱠᱩ ᱫᱚ ᱦᱮᱸ ᱜᱷᱣᱲᱟ, ᱦᱮᱸ ᱯᱚᱛᱟᱢ ᱯᱚᱛᱟᱢ ᱪᱮᱱᱮᱢ ᱢᱮᱛᱟᱠᱚ ᱠᱷᱟᱡ ᱛᱟᱞᱮ ᱫᱟᱨᱮ ᱠᱚᱨᱮ ᱠᱚ ᱛᱩᱠᱟᱹᱭᱟᱠᱚ ᱯᱚᱛᱟᱢ ᱫᱚ ᱧᱮᱞ ᱠᱚ ᱠᱷᱟᱱ ᱫᱚᱢ ᱦᱮᱸ ᱯᱚᱛᱟᱢ ᱯᱚᱛᱟᱢ ᱧᱮᱞ ᱠᱟᱜ ᱠᱚᱣᱟ ᱥᱮ ᱵᱟᱝ?
ᱦᱮᱸ ᱧᱮᱞᱠᱟᱜ ᱠᱚᱶᱟᱹᱧ ᱜᱚᱝᱠᱮ
ᱛᱟᱞᱤ ᱠᱚᱨᱮ ᱠᱚ ᱛᱩᱠᱟᱹᱣᱟᱠ ᱛᱟᱞᱤ ᱠᱚ ᱨᱮ
ᱛᱟᱞᱤ
ᱦᱩᱸ ᱦᱩᱸ
ᱟᱪᱪᱷᱟ ᱟᱪᱪᱷᱟ
ᱛᱟᱞᱤ ᱠᱚᱨᱮ ᱠᱚ ᱛᱩᱠᱟᱹ ᱣᱟᱠᱚ ᱟᱨ ᱩᱱᱠᱩ ᱪᱮᱞᱮ ᱠᱚ ᱢᱮᱛᱟᱠᱚᱣᱟ ᱢᱟᱨᱟᱜ ᱮᱢ ᱧᱮᱞ ᱠᱚᱠᱷᱟᱱᱡ ᱫᱚ ᱩᱱᱠᱩ ᱫᱚ ᱟᱭᱢᱟ ᱨᱚᱠᱚᱢᱟᱜ ᱤᱭᱟᱹ ᱠᱚ ᱛᱩᱠᱟᱹ ᱰᱚᱸᱰᱷᱚᱨ ᱠᱚᱨᱮ ᱪᱮᱫ ᱠᱚᱨᱮ ᱟᱭᱢᱟ ᱢᱤᱨᱩ ᱪᱮᱬᱮ ᱫᱚᱢ ᱧᱮᱞ ᱠᱚᱣᱟ ᱚᱱᱟ ᱤᱭᱟᱹ ᱠᱚᱨᱮ ᱛᱩᱠᱟᱹᱭᱟ ᱡᱮᱥᱮ ᱛᱟᱨᱤ ᱜᱚᱝᱜᱚᱨ ᱦᱩᱭᱩᱜᱼᱟ ᱥᱮ ᱵᱟᱝ
ᱟᱪᱪᱷᱟ ᱟᱪᱪᱷᱟ
ᱛᱟᱞᱤ ᱚᱱᱟ ᱪᱮᱴᱮᱨ ᱧᱩᱨ ᱠᱟᱛᱮ ᱵᱟᱝ ᱜᱚᱡ ᱮᱢᱟᱱ ᱠᱚᱜᱟ ᱪᱚᱴᱨᱮ ᱵᱟᱝ ᱠᱷᱚᱝᱜᱚᱨ ᱠᱚᱣᱟ ᱪᱚᱴᱨᱮ ᱚᱱᱟ ᱠᱚᱨᱮ ᱠᱚ ᱛᱩᱠᱟᱹᱭᱟᱠᱚᱣᱟ ᱟᱫᱚ ᱟᱞᱮᱥᱮᱫ ᱫᱚ ᱢᱤᱨᱩ ᱪᱮ ᱪᱮᱬᱮ ᱠᱚᱫᱚ ᱵᱟᱠᱚ ᱜᱚᱡ ᱠᱚᱣᱟ ᱠᱚ ᱫᱚᱦᱚ ᱠᱚᱣᱟ ᱟᱹᱥᱩᱞ
ᱴᱷᱷ ᱴᱷᱤᱠ ᱴᱷᱤᱠ᱾ᱱᱚᱝᱠᱟ ᱧᱮᱞ ᱠᱷᱟᱱ ᱟᱞᱮ ᱱᱚᱱᱛᱮ ᱨᱮᱦᱚᱸ ᱚᱱᱠᱟ ᱪᱮᱬᱮ ᱠᱚᱫᱚ ᱠᱚ ᱧᱮᱞᱚᱜ ᱠᱟᱱᱟ᱾ ᱛᱚ ᱱᱚᱜ-ᱚᱭ ᱡᱮᱢᱚᱱ ᱯᱚᱛᱟᱢ ᱪᱮᱬᱮᱢ ᱧᱚᱢ ᱧᱟᱢ ᱠᱚᱜᱮᱭᱟ ᱯᱚᱛᱟᱢ ᱪᱮᱬᱮ ᱯᱚᱛᱟᱢ ᱠᱤᱥᱱᱤ ᱫᱤᱯ ᱪᱩᱭ ᱦᱮᱸ ᱛᱟᱯᱚᱨᱮ ᱦᱩᱭᱩᱜ ᱠᱟᱱᱟ ᱴᱤᱡᱴᱤᱡ ᱠᱚ ᱪᱮᱬᱮ ᱦᱮᱱᱟᱜ ᱠᱚᱣᱟ ᱠᱟᱹᱡ ᱠᱟᱹᱡ ᱠᱚ ᱛᱟᱯᱚᱨᱮ ᱢᱮᱴᱩ ᱪᱮᱬᱮ ᱫᱚ ᱦᱚᱸᱠᱚ ᱧᱟᱢᱚᱜ ᱜᱮᱭᱟ ᱛᱚ᱾ ᱢᱟᱨᱟᱜ ᱪᱮᱬᱮ ᱫᱚ ᱦᱟᱸᱜ ᱵᱟᱝᱠᱚ ᱧᱟᱢᱚᱜ ᱠᱟᱱᱟ ᱦᱮᱸ ᱦᱮᱸ